ᱦᱮᱜ ᱠᱟᱱᱟ
ᱦᱮᱸ ᱢᱟᱹᱭ ᱟᱡᱚᱢᱚᱜ ᱠᱟᱱᱟ ᱨᱚᱲ ᱴᱷᱤᱠᱟᱹᱱ ᱜᱮ᱾ ᱤᱧᱟᱜ ᱨᱚᱲ ᱥᱟᱯᱟ ᱥᱟᱯᱤ ᱟᱡᱚᱢᱚᱜ ᱠᱟᱱᱟ ᱥᱮ?
ᱦᱮᱸ ᱦᱮᱸ ᱟᱸ ᱥᱟᱯᱷᱟ ᱫᱚ ᱥᱟᱯᱷᱟ ᱜᱮ ᱟᱫᱚ ᱦᱟᱸᱜ ᱪᱮᱫ ᱪᱚ ᱦᱟᱸᱜ ᱵᱟᱲᱤᱡ ᱠᱟᱱᱟ᱾ ᱟᱸ ᱪᱮᱫ ᱠᱚ ᱞᱟᱹᱭᱟ ᱢᱟᱱᱮ ᱩᱱᱟᱹᱜ ᱡᱳᱨ ᱛᱮᱫᱚ ᱦᱟᱸᱜ ᱨᱚᱲ ᱠᱚᱫᱚ ᱵᱟᱹᱧ ᱟᱡᱚᱢᱫᱟ ᱟᱸ ᱟᱢᱦᱚ ᱡᱟᱱᱤᱡ ᱵᱟᱢ ᱟᱢᱚᱢ ᱫᱟ ᱟᱨᱠᱤ᱾
ᱟ ᱤᱧ ᱫᱚ ᱱᱟᱦᱟᱜ ᱴᱷᱤᱠ ᱜᱮᱤᱧ ᱟᱡᱚᱢᱮᱼᱟ ᱟᱡᱚᱢ ᱫᱚ ᱟᱫᱚ ᱪᱮᱫ ᱞᱮᱠᱟᱨᱮ ᱱᱟᱦᱜ ᱚᱝᱠᱟᱢ ᱵᱩᱡᱷᱟᱹᱣᱮᱫᱼᱟ?
ᱦᱮᱸ ᱦᱮᱸ ᱤᱧᱟᱜ ᱜᱮ ᱛᱟᱦᱚᱞᱮ ᱠᱟᱴᱤᱡ ᱵᱟᱲᱤᱡ ᱧᱚᱜ ᱟᱠᱟᱱᱟ ᱟ ᱢᱟᱱᱮ ᱟᱡᱚᱢ ᱫᱚ ᱟᱡᱚᱢᱚᱜ ᱠᱟᱱᱟ ᱟᱫᱚ ᱠᱟᱹᱴ ᱴᱤᱡ ᱫᱟᱨᱮ ᱠᱚ ᱦᱚᱭ ᱫᱟᱭ ᱛᱚ ᱟᱫᱚ ᱦᱟᱜ ᱩᱱ ᱚᱠᱛᱚ ᱠᱟᱴᱤᱡ ᱢᱟᱱᱮ ᱟᱴᱠᱟᱣ ᱧᱚᱜ ᱜᱮ ᱵᱟᱹᱧ ᱟᱸᱧ
ᱟᱪᱪᱷᱟ ᱟᱪᱪᱷᱟ ᱟᱪᱪᱷᱟ, ᱟᱪᱪᱷᱟ᱾
ᱦᱮᱸ ᱞᱟᱹᱭ ᱢᱮ ᱢᱟ ᱛᱟᱦᱚᱞᱮ ᱪᱮᱫ ᱪᱮᱫ ᱤᱫᱤ ᱠᱟᱛᱮᱜ ᱞᱟᱝ ᱜᱟᱞ ᱢᱟᱨᱟᱣᱟ?
ᱦᱮᱸ᱾ ᱮᱸᱦ ᱥᱟᱛᱟᱢ ᱫᱚ ᱱᱚᱣᱟ ᱜᱮ ᱤᱧᱤᱧ ᱩᱭᱦᱟᱹᱨᱮᱜᱼᱟ ᱾ ᱟ ᱟᱢ ᱦᱚᱸ ᱢᱤᱫ ᱛᱤᱨᱞᱟᱹ ᱠᱟᱱᱟᱢ ᱤᱧ ᱦᱚᱸ ᱢᱤᱫ ᱛᱤᱨᱞᱟᱹ ᱠᱟᱹᱱᱟᱹᱧ ᱦᱳᱭ ᱥᱮ᱾ ᱟᱦ ᱦᱚᱸᱜᱼᱚᱭ ᱡᱮ ᱢᱤᱫᱴᱟᱝ ᱥᱟᱶᱛᱟ ᱨᱮ
ᱛᱤᱨᱞᱟᱹ ᱠᱚᱣᱟᱜ ᱞᱟᱯᱷᱟᱝ ᱥᱮᱪᱮᱫ ᱛᱤᱱᱟᱹᱜ ᱴᱟ ᱡᱟᱹᱨᱩᱲ ᱢᱮᱱᱟᱜ ᱟᱠᱟᱫᱟ ᱱᱚᱣᱟ ᱤᱫᱤ ᱠᱟᱛ ᱛᱮ ᱛᱷᱟᱢ ᱡᱩᱫᱤ ᱮᱸ ᱠᱤᱪᱷᱩ ᱠᱟᱛᱷᱟᱢ ᱢᱮᱱ ᱠᱮᱭᱟ ᱮᱱᱠᱷᱟᱱ ᱟᱹᱰᱤ ᱱᱟᱯᱟᱭ ᱠᱚᱜᱼᱟ ᱟᱨ ᱪᱮᱫ᱾
ᱦᱮᱸ ᱦᱮᱸ᱾ ᱩᱱ ᱢᱟᱱᱮ ᱞᱟᱦᱟ ᱛᱮᱫᱚ ᱧᱮᱞᱚᱜᱼᱟ ᱡᱮ ᱟ ᱟᱹᱰᱤ ᱟᱭᱢᱟ ᱜᱮᱠᱚ ᱢᱟᱱᱮ ᱟᱹᱰᱤ ᱟᱭᱢᱟ ᱦᱚᱲ ᱜᱮᱠᱚ ᱢᱚᱱᱮ ᱛᱟᱦᱮᱸᱜᱼᱟ ᱡᱮ ᱛᱤᱨᱞᱟᱹ ᱥᱮ ᱪᱮᱫ ᱫᱚ ᱟ ᱵᱟᱝ ᱞᱟᱹᱠᱛᱤ ᱠᱟᱱ ᱪᱮᱫᱟᱜ ᱥᱮ ᱟ ᱛᱤᱨᱞᱟᱹ ᱫᱚᱠᱚ ᱦᱩᱭᱩᱜ ᱠᱟᱱᱟ ᱟ ᱢᱤᱫ ᱴᱤᱡ ᱚᱲᱟᱜ ᱠᱷᱚᱱᱟᱜ ᱟᱨ ᱢᱤᱫᱴᱤᱡ ᱚᱲᱟᱜ ᱟᱨᱠᱤ ᱪᱟᱞᱟᱜ ᱟᱠᱚ ᱚᱱᱟ ᱥᱟᱶ ᱛᱮ ᱱᱩᱠᱩ ᱫᱚ ᱢᱟᱱᱮ ᱟᱜ ᱡᱟᱦᱟ ᱫᱚ ᱮᱴᱟᱜ ᱦᱚᱲᱟᱜ ᱚᱲᱟᱜ ᱨᱮ ᱪᱟᱞᱟᱣ ᱠᱟᱛᱮᱜ ᱱᱚᱝᱠᱟ ᱟᱱ ᱟ ᱠᱷᱩᱱᱛᱤ ᱜᱷᱟᱱᱴᱟ ᱥᱮ ᱱᱚᱝᱠᱟ ᱤᱥᱤᱱ ᱵᱟᱥᱟᱝ ᱥᱮ ᱪᱩᱞᱦᱟᱹ ᱩᱥᱠᱩᱨ ᱦᱩᱭᱩᱜ ᱛᱟᱠᱚᱣᱟ ᱱᱚᱝᱠᱟ
ᱦᱮᱸ ᱱᱚᱝᱠᱟᱱᱟᱜ ᱱᱚᱝᱠᱟᱱᱟᱜ ᱠᱟᱛᱷᱟ ᱜᱮᱠᱚ ᱢᱮᱱ ᱦᱚᱪᱚᱭ ᱛᱟᱦᱮᱱᱟ ᱡᱮ ᱮᱜ ᱢᱤᱫᱴᱟᱝ ᱚᱲᱟᱜ ᱠᱷᱚᱱᱟᱜ ᱟᱨ ᱢᱤᱫᱴᱟᱝ ᱚᱲᱟᱜ ᱠᱚ ᱪᱟᱞᱟᱜᱼᱟ ᱩᱱᱠᱩ ᱫᱚ ᱪᱮᱫᱟᱜ ᱩᱱᱟᱹᱜ ᱫᱚ ᱚᱞ ᱯᱟᱲᱦᱟᱣ ᱫᱚᱢ ᱥᱮᱬᱟᱸ ᱦᱚᱪᱚ ᱠᱚᱣᱟ ᱥᱮ ᱪᱮᱫᱟᱜ ᱩᱱᱟᱹᱜ ᱫᱚᱢ ᱥᱮᱪᱮᱫ ᱠᱚᱣᱟ ᱱᱚᱝᱠᱟᱱᱟᱜ ᱠᱟᱛᱷᱟ ᱠᱚ ᱦᱟᱯᱲᱟᱢ ᱠᱚᱠᱚ ᱢᱮᱱ ᱛᱟᱦᱮᱸᱫ ᱯᱟᱹᱦᱤᱞ ᱮᱱᱛᱮ ᱦᱮᱸ᱾
ᱟᱫᱚ ᱟᱸᱦ ᱟ ᱧᱮᱞ ᱟᱵᱚᱱ ᱡᱮ ᱛᱮᱦᱮᱧ ᱜᱟᱯᱟ ᱫᱚ ᱡᱮ ᱱᱚᱝᱠᱟᱱ ᱟ ᱢᱟᱹᱱᱢᱤ ᱥᱮ ᱛᱤᱨᱞᱟᱹ ᱵᱟᱹᱱᱩᱜ ᱠᱚᱣᱟ ᱡᱟᱦᱟᱸᱭ ᱫᱚ ᱢᱟᱱᱮ ᱟᱭᱢᱟ ᱪᱮᱛᱟᱱ ᱪᱟᱞᱟᱣ ᱠᱟᱱᱟ ᱥᱮ ᱯᱟᱲᱦᱟᱜ ᱵᱟᱝ ᱠᱚ ᱥᱮᱪᱮᱫ ᱟᱠᱟᱫᱟ᱾ ᱤᱧᱫᱩᱧ ᱢᱮᱱᱟ ᱢᱤᱫᱴᱟᱝ ᱛᱤᱨᱞᱟᱹᱣᱟᱜ ᱥᱮᱪᱮᱫ ᱦᱚᱸ ᱟᱵᱤ ᱞᱟᱹᱠᱛᱤ ᱡᱮᱢᱚᱱ ᱵᱟᱵᱟ ᱦᱚᱲᱜᱮ ᱡᱮ ᱟᱸ ᱟᱵᱚᱣᱟᱜ ᱥᱚᱝᱥᱟᱨ ᱠᱚ ᱪᱟᱞᱟᱣᱟ ᱥᱮ ᱱᱩᱠᱩᱜ ᱜᱮ ᱟᱵᱚ ᱠᱚ ᱟᱵᱚᱣᱟᱜ ᱫᱟᱭᱤᱛᱛᱚ ᱠᱚ ᱦᱟᱛᱟᱣᱟ ᱱᱚᱝᱠᱟ ᱫᱚ ᱵᱟᱝ ᱢᱤᱫᱴᱟᱝ ᱠᱩᱲᱤ ᱫᱟ ᱡᱩᱫᱤ ᱟᱭᱟᱜ ᱡᱟᱸᱜᱟ ᱛᱮ ᱛᱤᱸᱜᱩ ᱠᱮᱴᱮᱡᱚᱜᱼᱟ ᱩᱱᱤ ᱦᱚᱸ ᱢᱤᱫ ᱫᱤᱱᱚᱜ ᱟᱭᱢᱟ ᱞᱮᱠᱟᱱᱟᱜ ᱠᱟᱹᱢᱤ ᱦᱚᱨᱟ ᱥᱮ ᱥᱚᱝᱥᱟᱨ ᱨᱮ ᱦᱚᱸᱭ ᱪᱟᱞᱟᱣ ᱫᱟᱲᱮᱭᱟᱜᱼᱟ ᱟᱨᱠᱤ᱾ ᱤᱧ ᱫᱚ ᱱᱚᱝᱠᱟᱧ ᱢᱚᱱᱮᱭᱟ ᱟᱫᱚ ᱟᱢᱟᱜ
ᱦᱳᱭ ᱦᱮᱸᱜ ᱦᱮᱸ ᱮᱸᱢ ᱢᱤᱫᱴᱟᱝ ᱥᱚᱝᱥᱟᱨ ᱫᱤᱱ ᱜᱷᱟᱨᱚᱸᱡᱽ ᱨᱮ ᱡᱮ ᱵᱟᱵᱟ ᱦᱚᱲᱜᱮ ᱥᱚᱝᱥᱟᱨ ᱨᱮᱱᱟᱜ ᱡᱚᱛᱚ ᱢᱟᱜ ᱮ ᱫᱟᱭᱤᱛᱛᱚᱭ ᱦᱟᱛᱟᱣᱟ ᱱᱚᱝᱠᱟᱱᱟᱜ ᱢᱟ ᱠᱟᱛ ᱠᱟᱛᱷᱟ ᱢᱟ ᱵᱟᱝ ᱠᱟᱱᱟ᱾ ᱟᱸ ᱢᱤᱫᱴᱟᱝ ᱥᱚᱝᱥᱟᱨ ᱨᱮ ᱛᱟᱦᱮᱱ ᱠᱚᱨᱛᱮ ᱜᱮᱞᱮ ᱟᱭᱩ ᱦᱚᱲ ᱦᱚᱸ ᱥᱮ ᱵᱟᱵᱟ ᱦᱚᱲ ᱦᱚᱸ ᱵᱟᱱᱟ ᱦᱚᱲ ᱜᱮ ᱥᱚᱢᱟᱱ ᱛᱮ ᱫᱟᱭ ᱫᱟᱭᱤᱛᱛᱚ ᱯᱟᱞᱚᱱ ᱞᱟᱜᱟᱜᱼᱟ, ᱥᱮ ᱠᱚᱨᱛᱚᱵᱵᱚ ᱠᱟᱱᱟ, ᱠᱚᱨᱟᱣ ᱦᱚᱸ ᱫᱚᱨᱠᱟᱨ ᱜᱮ ᱢᱮᱱᱟᱜ ᱟᱠᱟᱫᱟ᱾ ᱮᱸᱜ ᱚᱱᱟ ᱞᱮᱠᱟᱛᱮ ᱢᱮᱱ ᱜᱟᱱᱚᱜᱼᱟ᱾ ᱡᱮ ᱠᱩᱲᱤ ᱦᱚᱯᱚᱱ ᱥᱮᱪᱮᱫᱚᱜ ᱫᱚ, ᱱᱤᱦᱟᱹᱛ ᱜᱮ ᱡᱟᱹᱨᱩᱲ ᱢᱮᱱᱟᱜ ᱟᱠᱟᱫᱟ᱾ ᱟᱨ ᱠᱩᱲᱤ ᱦᱚᱯᱚᱱ ᱥᱮᱪᱮᱫ ᱮ ᱛᱟᱦᱮᱱ ᱠᱷᱟᱱ, ᱚᱱᱟ ᱚᱲᱟᱜ ᱨᱮᱱ ᱦᱤᱡᱩᱜ ᱠᱟᱱ ᱜᱤᱫᱽᱨᱟᱹ ᱠᱚ ᱥᱮ, ᱟᱹᱠᱤᱱ ᱨᱮᱱ ᱜᱤᱫᱟᱹᱨ ᱯᱤᱫᱟᱹᱨ ᱠᱚᱦᱚᱸ ᱴᱷᱤᱠ ᱴᱷᱟᱠᱟᱹ ᱢᱟᱱᱮ ᱡᱟᱹᱥᱛᱤ ᱛᱚ ᱟᱭᱳ ᱦᱚᱲ ᱴᱷᱮᱱᱜᱮ ᱜᱤᱫᱽᱨᱟᱹ ᱢᱟ ᱚᱠ ᱛᱚ ᱠᱚ ᱧᱟᱢᱟ, ᱥᱮ ᱩᱱᱠᱩ ᱴᱷᱮᱱ ᱠᱚ ᱛᱟᱦᱮᱱᱟ ᱦᱟᱨᱟ ᱵᱩᱨᱩᱜ ᱨᱮᱦᱚᱸ ᱚᱸᱜ ᱟᱫᱚ ᱚᱱᱟ ᱞᱮᱠᱟᱛᱮ ᱩᱸᱜ ᱩᱱᱤ ᱥᱮᱪᱮᱫ ᱮ ᱛᱟᱦᱮᱱ ᱠᱷᱟᱱ, ᱜᱤᱫᱽᱨᱟᱹ ᱦᱚᱸ ᱴᱷᱤᱠ ᱴᱷᱟᱠ ᱥᱮᱪᱮᱫ ᱫᱟᱲᱮᱣᱟᱭᱟᱭ᱾ ᱟᱨ ᱱᱚᱝᱠᱟ ᱠᱟᱹᱢᱤ ᱠᱟᱹᱥᱱᱤ ᱤᱫᱤ ᱠᱟᱛᱮᱫ ᱦᱚᱸ ᱦᱮᱸ ᱦᱮᱞᱳ ᱦᱮᱸ ᱟᱫᱚ ᱮᱠᱟᱞ ᱫᱚ ᱟᱞᱚᱢ ᱛᱷᱤᱨ ᱠᱚᱜᱼᱟ, ᱞᱟᱹᱭᱢᱮ ᱟᱢ ᱦᱚᱸ ᱡᱟᱦᱟᱱᱟᱜ ᱜᱮ᱾
ᱵᱟᱢ ᱦᱮᱸ ᱟᱹᱛᱤᱧ ᱠᱷᱟᱱ ᱤᱧᱦᱚᱸ ᱪᱤᱠᱟᱹᱛᱤᱧ ᱵᱩᱡᱟ, ᱡᱮ ᱤᱧ ᱢᱚᱛᱚᱜᱤᱧ ᱨᱚᱲ ᱤᱫᱤᱭᱟ ᱮᱱᱠᱷᱟᱱ ᱟᱢ ᱫᱚ ᱟᱸᱡᱚᱢᱮᱫ ᱛᱤᱧᱟᱹ ᱥᱮ ᱵᱟᱢ ᱟᱸᱡᱚᱢᱮᱫᱛᱤᱧᱟᱹ
ᱦᱮᱸ ᱦᱮᱸ ᱚᱸ ᱚᱱᱟ ᱦᱚᱸ ᱞᱟᱹᱠᱛᱤ ᱠᱟᱱᱟ ᱟᱫᱚ ᱪᱮᱫ ᱠᱚ ᱞᱟᱹᱭᱟ? ᱚ ᱦᱮᱸ ᱴᱷᱤᱠ ᱴᱷᱤᱠᱜᱮᱢ ᱢᱮᱱ ᱟᱠᱟᱫᱟ, ᱡᱮ ᱢᱤᱫᱴᱟᱝ ᱛᱤᱨᱞᱟᱹᱣᱟᱜ ᱦᱚᱸ ᱥᱮᱪᱮᱫ ᱫᱚ ᱞᱟᱹᱠ ᱛᱤ ᱠᱟᱱᱟ ᱥᱮ ᱧᱮᱞᱟᱵᱚᱱ ᱡᱮ ᱥᱟᱱᱟᱢ ᱡᱟᱭᱜᱟ ᱠᱚᱨᱮ ᱜᱮ ᱥᱩᱫᱷᱩ ᱱᱚᱣᱟ ᱜᱮᱠᱚ ᱢᱮᱱᱟ, ᱡᱮ ᱟᱭᱳ ᱟᱲᱟᱝ ᱛᱚ ᱟᱭᱳ ᱦᱚᱸ ᱡᱩᱫᱤ ᱥᱮᱪᱮᱫ ᱵᱟᱭ ᱛᱟᱦᱮᱱᱟ, ᱛᱟᱦᱚᱞᱮ ᱟᱡ ᱪᱮᱫ ᱪᱤᱠᱟᱹᱛᱮ ᱟᱭᱤᱡ ᱟᱸ ᱠᱩᱲᱤ ᱜᱤᱫᱽᱨᱟᱹ ᱥᱮ ᱟᱡ ᱨᱮᱱ ᱜᱤᱫᱽᱨᱟᱹ ᱠᱚ ᱚᱞᱚᱜ ᱯᱟᱲᱦᱟᱣ ᱥᱮ ᱥᱤᱠᱷᱱᱟᱹᱛᱮ ᱮ ᱮᱢ ᱫᱟᱲᱮᱭᱟᱠᱚᱣᱟ᱾ ᱟᱨᱠᱤ?
ᱦᱳᱭ ᱦᱳᱭ ᱟᱨ ᱡᱮᱦᱮᱛᱩ ᱧᱮᱞ ᱜᱟᱱᱚᱜᱼᱟ, ᱵᱟᱵᱟ ᱦᱚᱲ ᱫᱚ ᱥᱚᱵ ᱥᱚᱢᱚᱭ ᱫᱚ ᱱᱟᱦᱟᱜ ᱚᱲᱟᱜ ᱨᱮᱫᱚ ᱵᱟᱭ ᱛᱟᱦᱮᱱ ᱠᱟᱱᱟ᱾ ᱩᱱᱤ ᱫᱚ ᱦᱤᱱᱟᱹᱱᱤᱭᱟᱹ ᱵᱮᱯᱟᱨ ᱵᱟᱱᱤᱡᱽᱡᱚ ᱞᱟᱹᱜᱤᱫ ᱛᱮ ᱵᱟᱦᱨᱮᱛᱮ ᱩᱰᱩᱠᱚᱜᱼ ᱟᱭ ᱥᱮ ᱠᱟᱹᱢᱤ ᱠᱟᱹᱥᱱᱤ ᱮᱸᱜ ᱟ ᱟᱨᱡᱟᱣ ᱞᱟᱹᱜᱤᱫ ᱛᱮᱦᱚᱸ ᱵᱟᱦᱚᱨᱮᱛᱮ ᱩᱰᱩᱠ ᱠᱚᱜ ᱞᱟᱜᱟᱣᱮᱭᱟ ᱮᱱᱠᱷᱟᱱ ᱡᱟᱹᱥᱛᱤ ᱠᱟᱭᱛᱮ ᱟᱭᱳ ᱦᱚᱲ ᱫᱚ ᱚᱲᱟᱜ ᱨᱮ, ᱵᱮᱥᱤᱨ ᱵᱷᱟᱜᱽ ᱜᱮ ᱧᱮᱞᱚᱜᱚᱜᱼᱟ᱾ ᱡᱮ ᱟᱭᱳ ᱦᱚᱲ ᱜᱮ ᱚᱲᱟᱜ ᱨᱮᱵᱚᱱ ᱛᱟᱦᱮᱱᱟ᱾ ᱮᱱᱠᱷᱟᱱ ᱜᱤᱫᱽᱨᱟᱹᱣᱟᱜ ᱡᱚᱛᱚ ᱨᱚᱠᱚᱢᱟᱜ ᱫᱟᱭ ᱫᱟᱭᱤᱛᱛᱚ ᱟᱭᱳ ᱦᱚᱲ ᱪᱮᱛᱟᱱ ᱨᱮᱜᱮ ᱴᱮᱦᱟᱸᱰ ᱛᱟᱦᱮᱱᱟ᱾
ᱟᱫᱚ ᱩᱱᱤ ᱡᱩᱫᱤ ᱥᱮᱪᱮᱫ ᱮ ᱛᱟᱦᱮᱱᱟ, ᱮᱱᱠᱷᱟᱱ ᱜᱤᱫᱽᱨᱟᱹ ᱦᱚᱸ ᱮᱦᱚᱵ ᱛᱚᱨᱟ ᱠᱷᱚᱱᱟᱜ ᱜᱮ ᱮᱸ ᱥᱮᱪᱮᱫ ᱰᱟᱦᱟᱨ ᱛᱮ ᱤᱫᱤ ᱫᱟᱲᱮᱣᱟᱭᱟᱭ᱾
ᱚᱠᱛᱚᱭ ᱮᱢ ᱫᱟᱲᱮᱣᱟᱭᱟ ᱥᱮ ᱡᱟᱦᱟᱱᱟᱜ ᱚᱞ ᱯᱟᱲᱦᱟᱣ ᱤᱫᱤ ᱠᱟᱛᱮᱫ ᱦᱚᱸ ᱩᱱᱤ ᱞᱟᱹᱭ ᱫᱟᱲᱮᱣᱟᱭ, ᱮᱦᱚᱵ ᱠᱷᱚᱱᱟᱜ ᱜᱮ᱾
ᱦᱩᱸᱼᱼ
ᱞᱟᱯᱷᱟᱝ ᱥᱮᱪᱮᱫ ᱦᱚᱸ ᱮᱠᱟᱞ ᱜᱮ ᱡᱟᱹᱨᱩᱲ ᱢᱮᱱᱟᱜ ᱟᱠᱟᱫᱟ ᱮᱸᱜ ᱱᱤᱛᱚᱜ ᱫᱚ᱾ ᱱᱚᱝᱠᱟ ᱜᱮ ᱧᱮᱞᱚᱜᱼᱟ ᱢᱟᱱᱮ ᱟᱢᱮᱢ ᱞᱟᱹᱭ ᱠᱮᱫ ᱞᱮᱠᱟ, ᱱᱤᱛᱚᱜ ᱫᱚ ᱚᱠᱚᱭ ᱦᱚᱸ ᱡᱮ ᱵᱟᱝᱠᱚ ᱥᱤᱠᱷᱱᱟᱹᱛᱚᱜ ᱠᱟᱱᱟ᱾ ᱱᱚᱝᱠᱟᱱᱟᱜ ᱫᱚ ᱵᱟᱝ ᱡᱚᱛᱚ ᱦᱚᱲ ᱜᱮ ᱠᱚᱢ ᱵᱤᱥᱤ ᱫᱚ ᱚᱞᱚᱜ ᱯᱟᱲᱦᱟᱣ ᱦᱚᱪᱚᱭᱮᱫ ᱠᱚᱜᱮᱭᱟ ᱠᱚ ᱱᱤᱭᱟᱹ ᱠᱟᱨᱚᱱ ᱛᱮᱜᱮ ᱢᱟᱱᱮ ᱩᱜ ᱮᱠᱟᱞ ᱜᱮ ᱮ ᱠᱩᱲᱤ ᱜᱤᱫᱽᱨᱟᱹ ᱡᱩᱫᱤ ᱵᱟᱭ ᱥᱮᱪᱮᱫᱚᱜ-ᱟ ᱟᱡ ᱮ ᱟᱡ ᱛᱮᱦᱚᱸ ᱛᱤᱸᱜᱩ ᱠᱮᱴᱮᱡ ᱫᱟᱲᱮᱭᱟᱜ-ᱟᱭ ᱡᱩᱫᱤ ᱩᱱᱤ ᱥᱮᱪᱮᱫᱚᱜ-ᱟ᱾ ᱥᱮᱪᱮᱫ ᱮ ᱛᱟᱦᱮᱱ ᱠᱷᱟᱱ ᱫᱚ ᱟᱨ ᱢᱩᱨᱩᱠᱷ ᱞᱮᱠᱟ ᱢᱩᱨᱩᱠ ᱡᱩᱫᱤ ᱛᱟᱦᱮᱱᱟᱭ ᱮᱱ ᱠᱟᱱ ᱯᱟᱹᱦᱤᱞ ᱦᱚᱲ ᱡᱮᱢᱚᱱ ᱱᱟᱢᱟᱞ ᱡᱷᱟᱢᱟᱞᱛᱜ ᱠᱚ ᱟᱹᱥᱩᱞᱚᱜ ᱠᱟᱱ ᱛᱟᱦᱮᱸᱫ᱾ ᱟᱨ ᱱᱤᱛᱚᱜ ᱡᱩᱫᱤ ᱢᱤᱫᱴᱟᱝ ᱟᱭᱳ ᱦᱚᱲ ᱥᱮᱪᱮᱫ ᱮ ᱛᱟᱦᱮᱱᱟ ᱮᱱᱠᱷᱟᱱ ᱫᱚ ᱜᱤᱫᱽᱨᱟᱹ ᱠᱚ ᱯᱟᱲᱦᱟᱣ ᱠᱟᱛᱮᱫ ᱦᱚᱸ ᱱᱚᱝᱠᱟ ᱠᱟᱛᱮᱫ ᱦᱚᱸ ᱟᱭᱟᱜ ᱴᱤᱭᱩᱥᱚᱱ ᱠᱟᱛᱮᱫ ᱦᱚᱸ ᱢᱮᱱᱫᱚ ᱟᱡ ᱮ ᱯᱚᱭᱥᱟ ᱠᱚᱭ ᱨᱳᱡᱽᱜᱟᱨ ᱫᱟᱲᱮᱭᱟᱜ-ᱟ ᱚᱱᱠᱟ ᱠᱟᱛᱮᱜ ᱦᱚ ᱥᱚᱝᱥᱟᱨ ᱡᱤᱭᱚᱱ ᱨᱮ ᱟᱡᱨᱮᱱ ᱮ ᱢᱟᱱᱮ ᱜᱚᱲᱚ ᱦᱚᱲ ᱛᱟᱭ ᱜᱚᱲᱚ ᱫᱟᱲᱮᱣᱟᱭᱟ ᱟᱨ ᱪᱮᱫ, ᱠᱚᱢ ᱵᱤᱥᱤ ᱫᱚ ᱦᱮᱸ ᱥᱮ? ᱢᱟᱱᱮ ᱱᱚᱝᱠᱟᱧ ᱢᱚᱱᱮᱭᱟ ᱤᱧ ᱫᱚ ᱟᱨ ᱪᱮᱫ ᱟᱫᱚ ᱟᱢᱟᱜ ᱢᱚᱱᱮ ᱞᱮᱜ
ᱟᱫᱚ ᱥᱮ ᱥᱮᱪᱮ ᱥᱮᱪᱮᱫ ᱫᱚ ᱮᱠᱟᱞ ᱜᱮ ᱞᱟᱹᱠᱛᱤ ᱠᱟᱱᱟ ᱡᱮ ᱟᱢ ᱵᱟᱵᱟ ᱦᱚᱲ ᱜᱮᱠᱚ ᱥᱮᱪᱮᱫᱚᱜ-ᱟ ᱥᱮ ᱠᱚᱲᱟ ᱦᱚᱲ ᱜᱮ᱾ ᱱᱚᱝᱠᱟ ᱫᱚ ᱵᱟᱝ ᱟ ᱱᱮᱛᱟᱨ ᱫᱚ ᱟᱭᱢᱟ ᱞᱮᱠᱟ ᱧᱮᱞᱚᱜ ᱠᱟᱱᱟ ᱡᱮ, ᱠᱚᱲᱟ ᱠᱩᱲᱤ ᱥᱟᱱᱟᱢ ᱜᱮᱠᱚ ᱥᱚᱢᱟᱱ ᱟᱠᱟᱱᱟ᱾ ᱥᱮᱪᱮᱫ ᱤᱫᱤ ᱠᱟᱛᱮ ᱥᱮ ᱟᱭᱢᱟ ᱞᱮᱠᱟᱱᱟᱜ ᱠᱟᱹᱢᱤ ᱦᱚᱨᱟ ᱠᱚ ᱤᱫᱤ ᱠᱟᱛᱮᱜ ᱢᱟᱱᱮ ᱵᱟᱵᱟ ᱦᱚᱲᱚᱲ ᱪᱮᱫ ᱠᱚ ᱠᱟᱹᱢᱤᱭᱟ ᱚᱱᱟᱜᱮ ᱛᱤᱨᱞᱟᱹ ᱠᱚᱦᱚᱸ ᱚᱱᱠᱟᱱᱟᱜ ᱠᱟᱹᱢᱤ ᱥᱟᱶᱜᱮ ᱡᱚᱵ ᱯᱲᱟᱣ ᱠᱚ ᱛᱟᱦᱮᱱᱟ ᱥᱮ ᱡᱚᱯᱲᱟᱜ ᱠᱟᱱᱟ ᱠᱚ ᱟᱫᱚ ᱱᱚᱝᱠᱟᱱᱟᱜ ᱥᱟᱱᱟᱢ ᱞᱮᱠᱟᱱᱟᱜ ᱠᱟᱹᱢᱤ ᱠᱟᱹᱥᱱᱤ ᱜᱮ ᱯᱟᱲᱦᱟᱜ ᱥᱟᱶᱛᱮ ᱟᱭᱢᱟ ᱞᱮᱠᱟᱱᱟᱜ ᱠᱟᱹᱢᱤ ᱠᱚ ᱢᱟᱱᱮ ᱥᱟᱞᱟᱜ ᱟᱨᱠᱤ ᱡᱚᱯᱲᱟᱣ ᱛᱟᱦᱮᱱ ᱦᱩᱭᱩᱜ ᱛᱟᱵᱳᱱᱟ᱾ ᱟᱨ ᱯᱟᱲᱦᱟᱣ ᱠᱚ ᱪᱮᱫᱽ ᱦᱚᱸ ᱞᱟᱹᱠᱛᱤ ᱠᱟᱱ ᱜᱮᱭᱟ ᱪᱮᱫᱟᱜ ᱥᱮ ᱧᱮᱞᱟᱵᱚᱱ ᱟᱭᱢᱟ ᱡᱟᱭᱜᱟ ᱥᱮ ᱴᱚᱴᱷᱟ ᱠᱚᱨᱮᱜ ᱪᱟᱞᱟᱣ ᱥᱮ ᱥᱟᱜᱤᱧ ᱥᱟᱜᱤᱧ ᱪᱟᱞᱟᱣ ᱚᱠᱛᱚ ᱟᱭᱢᱟ ᱞᱮᱠᱟᱱᱟᱜ ᱱᱚᱝᱠᱟᱱᱟᱜ ᱡᱟᱦᱟᱸ ᱵᱟᱥ,
ᱮᱴᱠᱮᱴᱚᱬᱮᱸ ᱨᱮ ᱯᱟᱲᱟᱣ, ᱦᱮᱸ᱾
ᱦᱮᱸ ᱟᱫᱚ ᱩᱱ ᱚᱠᱛᱚ ᱧᱮᱞᱟᱵᱚᱱ ᱡᱮ ᱱᱚᱣᱟ ᱦᱚᱭ ᱞᱟᱹᱠᱛᱤᱜ ᱠᱟᱱ ᱟᱹᱰᱤ ᱞᱟᱹᱠᱛᱤ ᱛᱟᱵᱚᱱᱟ ᱟᱨᱠᱤ ᱚᱱᱟ ᱥᱟᱶᱛᱮ ᱯᱚᱭᱥᱟ ᱦᱤᱥᱟᱹᱵᱽ, ᱥᱮ ᱟᱭᱢᱟ ᱞᱮᱠᱟᱱᱟᱜ ᱠᱟᱹᱢᱤ ᱦᱚᱨᱟ ᱠᱚᱨᱮᱜ ᱜᱮ ᱥᱮᱪᱮᱫ ᱫᱚ ᱞᱟᱹᱠᱛᱤᱭᱟ᱾
ᱥᱮᱪᱮᱫ ᱞᱟᱹᱠᱛᱤ ᱢᱮᱱᱟᱜ-ᱟ ᱟᱨ ᱢᱤᱫᱴᱟᱝ ᱟᱭᱳ ᱦᱚᱲ ᱡᱩᱫᱤ ᱞᱟᱯᱷᱟᱝ ᱥᱮᱪᱮᱫ ᱠᱟᱛᱮᱜ ᱱᱚᱝᱠᱟᱱ ᱢᱤᱫᱴᱟᱱ ᱵᱷᱟᱜᱮ ᱠᱟᱹᱢᱤᱨᱮ ᱵᱚᱦᱟᱞᱚᱜ ᱟᱭ᱾ ᱳᱭ ᱡᱟᱦᱟᱱᱟᱜ ᱠᱟᱹᱢᱤ ᱜᱮ ᱡᱩᱫᱤ ᱱᱚᱝᱠᱟᱱ ᱥᱚᱨᱠᱟᱨᱤ ᱦᱳᱠ ᱵᱮᱥᱚᱨᱠᱟᱨᱤ ᱦᱳᱠ ᱧᱟᱢᱟᱭ ᱡᱩᱫᱤ ᱮᱱᱠᱷᱟᱱ ᱢᱟ ᱟᱹᱰᱤ ᱱᱟᱯᱟᱭ ᱟᱡ ᱡᱟᱦᱟᱸ ᱞᱮᱠ ᱠᱟᱭ ᱢᱚᱱᱮᱭᱟ ᱚᱱᱠᱟ ᱞᱮᱠᱟᱛᱮ ᱟᱭᱟᱜ ᱥᱚᱝᱥᱟᱨ ᱡᱤᱭᱚᱱ ᱦᱚᱸᱭ ᱠᱷᱟᱸᱰᱟᱣ ᱫᱟᱲᱮᱭᱟᱜ-ᱟ ᱟᱭᱟᱜ ᱡᱤᱭᱚᱱ ᱦᱚᱸᱭ ᱠᱷᱟᱸᱰᱟᱣ ᱫᱟᱲᱮᱭᱟᱜ-ᱟ᱾ ᱵᱮᱠᱛᱤ ᱜᱚᱛᱚ ᱡᱤᱵᱚᱱ ᱦᱚᱭ ᱠᱷᱟᱸᱰᱟᱣ ᱫᱟᱲᱮᱭᱟᱜ-ᱟ ᱡᱟᱦᱟᱸ ᱞᱮᱠᱟ ᱚ ᱥᱮᱪᱮᱫ ᱞᱮᱱᱠᱷᱟᱱ ᱡᱟᱦᱟᱸ ᱢᱚᱱᱮᱭᱟ ᱚᱱᱠᱟ ᱠᱟᱛ ᱛᱮᱫ ᱜᱮ ᱟᱭᱟᱜ ᱡᱤᱭᱚᱱ ᱢᱟᱱᱮ ᱵᱷᱟᱞᱤ ᱰᱟᱦᱟᱨ ᱛᱮ ᱤᱫᱤ ᱫᱟᱲᱮᱭᱟᱜ-ᱟᱭ᱾
ᱦᱩᱸ ᱩ ᱜᱮ ᱟᱫᱚ ᱞᱟᱦᱟ ᱛᱮᱫᱚ ᱢᱟᱱᱮ ᱡᱟᱹᱥᱛᱤ ᱜᱮ ᱟᱨᱠᱤ ᱛᱤᱨᱞᱟᱹ ᱠᱚᱫᱚ ᱥᱮᱪᱮᱝ ᱵᱟᱝᱠᱚ ᱛᱟᱦᱮᱸ ᱠᱟᱱᱟ ᱥᱮ ᱱᱩᱠᱩ ᱫᱚ ᱚᱱᱮ-ᱴ ᱥᱮᱪᱮᱫ ᱨᱮᱱᱟᱜ ᱠᱚ ᱨᱤᱠᱟᱹ ᱞᱮᱫᱮᱫ ᱨᱮᱦᱚᱸ ᱮᱱᱛᱮ ᱨᱮᱦᱚᱸ ᱟᱨᱠᱤ ᱟᱫᱚ ᱦᱟᱯᱲᱟᱢ ᱠᱚ ᱡᱟᱦᱟᱸᱮ ᱞᱮᱠᱟ ᱠᱚ ᱢᱮᱱ ᱛᱟᱦᱮᱸᱫ-ᱟ ᱡᱮ ᱛᱤᱨᱞᱟᱹ ᱥᱮᱪᱮᱫ ᱠᱟᱛᱮᱜ ᱫᱚ ᱠᱳᱱᱳ ᱯᱟᱞᱞᱟᱨ ᱤᱭᱟᱹ ᱞᱟᱵᱷ ᱵᱟᱹᱱᱩᱜ-ᱟ ᱟᱫᱚ ᱱᱚᱣᱟ ᱠᱷᱟᱹᱛᱤᱨ ᱛᱮ ᱢᱟᱱᱮ ᱧᱮᱞ ᱟᱠᱟᱱᱟ ᱡᱮ ᱟᱵᱚ ᱠᱷᱚᱡ ᱛᱟᱭᱚᱢ ᱢᱟᱱᱮ ᱡᱟᱦᱟᱸ ᱜᱚᱜᱚ ᱛᱟᱠᱚ ᱠᱚ ᱛᱟᱦᱮᱸ ᱞᱮᱱ ᱥᱮ ᱩᱱᱠᱩ ᱠᱷᱚᱱᱟᱜ ᱦᱚᱸ ᱩᱱᱠᱩ ᱨᱮᱱ ᱟᱡ ᱜᱚᱜᱚ ᱛᱟᱠᱚ ᱧᱮᱞᱚᱜᱼᱟ ᱡᱮ ᱱᱩᱠᱩ ᱫᱚ ᱢᱟᱱᱮ ᱟᱭᱢᱟ ᱦᱚᱲ ᱜᱮ ᱵᱟᱝ ᱥᱮᱪᱮᱫ ᱟᱱ ᱦᱚᱲ ᱠᱚ ᱛᱟᱦᱮᱸ ᱠᱟᱱᱟ, ᱟᱫᱚ ᱚᱱᱠᱟ ᱡᱩᱜᱽ ᱵᱚᱫᱚᱞ ᱥᱟᱶ ᱥᱟᱶᱛᱮᱼᱼ ᱛᱮ ᱟᱵᱚ ᱦᱚᱸ ᱥᱮᱪᱮᱫ ᱞᱟᱹᱠᱛᱤ ᱠᱟᱱ ᱛᱟᱵᱚᱱᱟ ᱥᱮᱪᱮᱫ ᱫᱚ ᱡᱷᱚᱛᱚ ᱦᱚᱲᱟᱜ ᱜᱮ ᱞᱟᱹᱠᱛᱤᱭᱟ ᱪᱮᱫᱟᱜ ᱥᱮ ᱱᱚᱣᱟ ᱫᱚ ᱟᱵᱚᱣᱟᱜ ᱧᱩᱛᱟᱹᱛ ᱟᱠᱟᱱ ᱡᱤᱭᱚᱱᱮ ᱢᱟᱨᱥᱟᱞ ᱛᱟᱵᱚᱱᱟ ᱟᱨᱠᱤ᱾
ᱮᱠᱫᱚᱢ ᱮᱠᱫᱚᱢ᱾ ᱧᱩᱛᱟᱹᱛ ᱟᱠᱟᱱ ᱡᱤᱭᱚᱱᱮ ᱢᱟᱨᱥᱟᱞ ᱫᱟᱲᱮᱭᱟᱛᱟ ᱵᱚᱱᱟ ᱦᱮᱸ ᱱᱚᱣᱟ ᱫᱚ ᱮᱠᱫᱚᱢ ᱟᱹᱰᱤ ᱡᱚᱛᱷᱟᱛ ᱠᱟᱛᱷᱟᱢ ᱢᱮᱱ ᱠᱟᱜᱼᱟ ᱟᱨ ᱵᱟᱝᱠᱷᱟᱱ ᱫᱚ ᱡᱮᱢᱚᱱ ᱞᱟᱦᱟ ᱫᱚᱠᱚ ᱧᱮᱞᱚᱜᱼᱟ ᱥᱮ ᱩᱱᱠᱩ ᱫᱚ
ᱠᱚᱢ ᱵᱮᱥᱤ ᱯᱟᱹᱦᱤᱞ ᱫᱚ ᱚ ᱨᱮᱸᱜᱮᱡ ᱚᱨᱮᱡ ᱦᱚᱛᱮᱡ ᱛᱮᱦᱚᱸ ᱦᱩᱭ ᱫᱟᱲᱮᱭᱟᱜᱼᱟ ᱵᱟᱝᱠᱚ ᱥᱮᱪᱮᱫ ᱫᱟᱲᱮᱣ ᱠᱟᱫᱟ ᱵᱟᱵᱟ ᱦᱚᱲ ᱦᱚᱸ ᱟᱭᱳ ᱦᱚᱲ ᱦᱚᱸ ᱟᱵᱚᱣᱟᱜ ᱜᱷᱟᱨᱚ ᱢᱟᱱᱮ ᱟᱵᱚᱣᱟᱜ ᱥᱚᱢᱟᱡᱽ ᱨᱮᱱ ᱫᱚ ᱩᱱᱟᱹᱜ ᱫᱚ ᱵᱟᱠᱚ ᱥᱮᱪᱮᱫ ᱠᱟᱱᱟ᱾ ᱛᱟᱦᱮᱸ ᱠᱟᱱ ᱨᱮᱦᱚᱸ ᱠᱚ ᱠᱷᱩᱵ ᱠᱚᱢ ᱜᱮᱠᱚ ᱛᱟᱦᱮᱸ ᱠᱟᱱᱟ, ᱢᱮᱱᱠᱷᱟᱱ ᱱᱮᱛᱟᱨ ᱫᱚ ᱚᱱᱠᱟ ᱫᱚ ᱵᱟᱝ-ᱟ ᱡᱷᱚᱛᱚᱢ ᱦᱚᱲ ᱜᱮ ᱥᱚᱢᱟᱱ ᱛᱮᱜᱮ ᱠᱚ ᱥᱤᱠᱷᱱᱟᱹᱛᱚᱜ ᱠᱟᱱᱟ᱾
ᱦᱮᱸ ᱦᱮᱸ᱾
ᱟᱨ ᱯᱟᱹᱦᱤᱞ ᱫᱚ ᱟᱭᱩ ᱦᱚᱲ ᱠᱚᱢᱟ ᱮᱠᱟᱞ ᱜᱮ ᱵᱟᱝ-ᱟ ᱚᱱᱮᱢ ᱢᱮᱱ ᱠᱮᱫ ᱞᱮᱠᱟ ᱩᱱᱠᱩ ᱫᱚ ᱡᱮᱦᱮᱛᱩ ᱦᱚᱲ ᱦᱚᱲ ᱚᱲᱟᱜ ᱪᱟᱞᱟᱜ ᱦᱚᱲ ᱛᱟᱦᱞᱮ ᱢᱚᱱᱮᱭᱟᱠᱚ ᱛᱟᱦᱮᱸᱫ ᱡᱮ ᱩᱱᱠᱩ ᱫᱚ ᱪᱮᱫ ᱩᱱᱟᱹᱜ ᱫᱚᱢ ᱥᱮᱬᱟᱸ ᱦᱚᱪᱚᱭᱭᱟ ᱥᱮ ᱪᱮᱫ ᱨᱮᱱᱟᱜ ᱩᱱᱟᱹᱜ ᱫᱚ ᱞᱟᱹᱠᱛᱤ᱾ ᱩᱱᱤ ᱫᱚ ᱦᱚᱲ ᱚᱲᱟᱜ ᱪᱟᱞᱟᱣ ᱠᱟᱛᱮᱫ ᱥᱮᱭ ᱛᱚ ᱠᱟᱹᱢᱤ ᱠᱟᱛᱮᱫ ᱜᱮᱭ ᱡᱚᱢᱟ ᱥᱮ ᱦᱚᱲ ᱚᱲᱟᱜ ᱨᱮ ᱪᱩᱞᱦᱟᱹ ᱜᱮᱛᱚᱭ ᱚᱝᱼᱟ ᱥᱮ ᱦᱮᱸᱫᱮ ᱴᱩᱠᱩᱡ ᱜᱮᱭ ᱡᱚᱴᱮᱫᱟᱭ ᱩᱱᱤ ᱫᱚ᱾ ᱛᱟᱦᱞᱮ ᱩᱱᱤ ᱥᱮᱬᱟᱸ ᱦᱚᱪᱚ ᱠᱟᱛᱮᱫ ᱪᱮᱫ ᱞᱟᱹᱠᱛᱤ ᱠᱟᱫᱟ᱾ ᱢᱮᱱᱠᱷᱟᱱ ᱚᱱᱟ ᱫᱚ ᱠᱟᱛᱷᱟ ᱫᱚ ᱵᱟᱝ ᱠᱟᱱᱟ ᱟᱫᱚ ᱯᱟᱹᱦᱤᱞ ᱦᱚᱲᱟᱜ ᱩᱭᱦᱟᱹᱨ ᱵᱷᱟᱵᱱᱟ ᱟᱨ ᱱᱮᱛᱟᱨ ᱦᱚᱲᱟᱜ ᱩᱭᱦᱟᱹᱨ ᱵᱷᱟᱵᱱᱟ ᱫᱚ ᱟᱹᱰᱤ ᱜᱮ ᱵᱷᱮᱜᱟᱨ ᱠᱟᱱᱟ᱾ ᱩᱱᱠᱩ ᱟᱨ ᱩᱱ ᱥᱚᱢᱚᱭ ᱫᱚ ᱦᱩᱭ ᱫᱟᱲᱮᱭᱟᱜᱼᱟ ᱱᱚᱝᱠᱟ ᱠᱟᱹᱣᱰᱤ ᱟᱱᱟᱴ ᱦᱚᱸ ᱛᱟᱦᱮᱸ ᱠᱟᱱᱟ ᱛᱚ ᱯᱟᱹᱦᱤᱞ ᱫᱚ᱾ ᱡᱟᱹᱥᱛᱤ ᱠᱷᱟᱴᱟᱣ ᱠᱟᱛᱮᱫ ᱠᱚ ᱡᱚᱢᱮᱫ ᱛᱟᱦᱮᱱ ᱱᱤᱛᱚᱜ ᱫᱚ ᱩᱱᱟᱹᱜ ᱫᱚ ᱦᱳᱭᱛᱳ ᱵᱟᱝᱠᱚ ᱠᱷᱟᱴᱟᱜ ᱠᱟᱱᱟ᱾ ᱵᱟᱝ ᱢᱮᱱ ᱛᱮᱫᱚ ᱠᱷᱟᱴᱟᱣ ᱫᱚ ᱦᱩᱭᱩᱜ ᱠᱟᱱ ᱜᱮᱭᱟ ᱱᱤᱦᱟᱹᱛ ᱡᱮ ᱵᱟᱭ ᱠᱷᱟᱴᱟᱜ ᱠᱟᱱᱟ ᱚᱱᱠᱟᱱᱟᱜ ᱫᱚ ᱵᱟᱝ ᱟᱫᱚ ᱱᱤᱛᱚᱜ ᱫᱚ ᱡᱩᱫᱤ ᱟᱭᱟᱜ ᱦᱚᱲᱢᱚ ᱫᱟᱲᱮ ᱩᱱᱟᱹᱜ ᱵᱟᱭ ᱠᱷᱟᱴᱟᱣᱟ ᱵᱩᱫᱽᱫᱷᱤ ᱫᱟᱲᱮ ᱠᱷᱟᱴᱟᱣ ᱠᱟᱛᱮᱫ ᱨᱮᱦᱚᱸ ᱩᱱᱤ ᱟᱭ ᱩᱯᱟᱹᱭ ᱫᱟᱲᱮᱭᱟᱜ ᱠᱟᱱᱟ ᱟᱨ ᱢᱮᱱᱠᱷᱟᱱ ᱢᱟᱲᱟᱝ ᱫᱚ ᱚᱱᱟ ᱜᱚᱛᱤ ᱵᱟᱝ ᱛᱟᱦᱮᱸ ᱠᱟᱱᱟ ᱡᱮ ᱟᱭᱟᱜ ᱵᱩᱫᱽᱫᱷᱤ ᱠᱷᱟᱴᱟᱣᱟᱭ ᱩᱱ ᱥᱩᱢᱟᱹᱭ ᱫᱚ ᱟᱭᱟᱜ ᱦᱚᱲᱢᱚ ᱫᱟᱲᱮ ᱠᱷᱟᱴ ᱠᱷᱟᱴᱟᱣ ᱠᱟᱛᱮᱫ ᱜᱮ ᱨᱚᱡᱽᱜᱟᱨᱮᱫ ᱛᱟᱦᱮᱱᱟᱭ ᱾ ᱱᱚᱝᱠᱟ ᱠᱟᱛᱮᱜ ᱠᱚ ᱫᱤᱱ ᱠᱚ ᱯᱟᱨᱚᱢ ᱟᱹᱜᱩ ᱞᱮᱜᱼᱟ ᱠᱚ ᱾ ᱟᱨ ᱟᱭᱳ ᱦᱚᱲ ᱫᱚ ᱛᱟᱦᱮᱸ ᱠᱟᱱᱟᱭ ᱩᱱᱤ ᱫᱚ ᱚᱲᱟᱜ ᱥᱚᱝᱥᱟᱨᱮ ᱵᱟᱜᱟᱣᱮᱫᱼᱟ ᱢᱮᱱᱟᱭ ᱜᱮᱭᱟ ᱢᱮᱱᱟᱭ ᱜᱮᱭᱟ᱾
ᱦᱩᱸ᱾ ᱦᱳᱭ ᱚᱱᱟ ᱥᱟᱣᱛᱮ ᱱᱚᱜ ᱚᱝᱠᱟ ᱦᱚᱸ ᱧᱮᱞ ᱠᱟᱱᱟ ᱡᱮ ᱯᱟᱹᱦᱤᱞ ᱫᱚ ᱟᱹᱰᱤ ᱟᱭᱢᱟ ᱠᱟᱛᱮᱜ ᱠᱩ ᱜᱤᱫᱽᱨᱟᱹ ᱠᱩ ᱛᱟᱦᱮᱸ ᱠᱟᱱᱟ ᱡᱟᱦᱟᱸ ᱫᱚ ᱧᱮᱞᱚᱜᱼᱟ ᱡᱮ ᱢᱤᱫ ᱜᱟᱱᱰᱟ ᱵᱟᱨ ᱜᱟᱱᱰᱟ ᱠᱷᱚᱱ ᱦᱚᱸ ᱡᱟᱹᱥᱛᱤ᱾
ᱮᱠᱫᱚᱢ, ᱯᱮ ᱜᱟᱱᱰᱟ ᱫᱷᱟᱹᱨᱤᱡ ᱦᱚᱸᱠᱚ ᱛᱟᱦᱮᱸ ᱠᱟᱱᱟ ᱯᱮ ᱜᱟᱱᱰᱟ ᱫᱷᱟᱹᱨᱤᱡ ᱦᱚᱸ᱾
ᱱᱩᱱᱟᱹᱜ ᱫᱷᱟᱹᱨᱤᱡ ᱦᱚᱸ ᱟᱫᱚ ᱧᱮᱞᱚᱜᱼᱟ ᱡᱮ ᱱᱩᱱᱟᱹᱜ ᱜᱤᱫᱽᱨᱟᱹ ᱫᱚ ᱧᱮᱞᱚᱜᱼᱟ ᱡᱮ ᱩᱱ ᱚᱠᱛᱚ ᱨᱮ ᱢᱟᱱᱮ ᱥᱤᱠᱷᱱᱟᱹᱛ ᱫᱚ ᱵᱟᱝᱠᱚ ᱮᱢ ᱫᱟᱲᱮ ᱠᱟᱜ ᱠᱚᱣᱟ᱾ ᱪᱮᱫᱟᱜ ᱥᱮ ᱢᱟᱱᱮ ᱞᱟᱦᱟ ᱛᱮᱫᱚ ᱟᱨ ᱱᱚᱝᱠᱟ ᱛᱟᱦᱮᱸ ᱠᱟᱱᱟ ᱡᱮ ᱜᱩᱛᱤ ᱠᱟᱹᱲᱢᱤ ᱠᱚ ᱠᱷᱟ ᱴᱟᱜ ᱠᱟᱱ ᱛᱟᱦᱮᱸᱱᱟ ᱱᱚᱝᱠᱟ ᱠᱟᱛᱮᱜ ᱜᱮ ᱡᱤᱭᱚᱱ ᱠᱚ ᱠᱚ ᱠᱷᱟᱸᱰᱟᱣ ᱠᱟᱫᱟ᱾ ᱟᱫᱚ ᱚᱱᱟ ᱠᱷᱟᱹᱛᱤᱨ ᱛᱮ ᱢᱟᱱᱮ ᱥᱮᱪᱮᱫ ᱨᱮᱱᱟᱜ ᱞᱟᱹᱠᱛᱤ ᱢᱮᱱᱟᱜᱼᱟ ᱥᱮ ᱵᱟᱝ ᱱᱚᱣᱟ ᱫᱚ ᱢᱟᱱᱮ ᱵᱟᱠᱚ ᱵᱩᱡ ᱠᱟᱫᱟ ᱦᱮᱸ ᱦᱮᱸ, ᱚᱱᱮᱢ ᱞᱟᱹᱭ ᱠᱮᱜ ᱡᱮ ᱟᱠᱚ ᱫᱚ ᱵᱩᱫᱽᱫᱷᱤ ᱫᱚ ᱫᱟᱲᱮ ᱫᱚ ᱵᱟᱝ ᱠᱷᱟᱴᱟᱣ ᱠᱟᱛᱮᱜ ᱟᱠᱚ ᱫᱚ ᱛᱤ ᱡᱟᱸᱜᱟ ᱥᱮ ᱦᱚᱲᱢᱚ ᱫᱟᱲᱮ ᱠᱷᱟᱴ ᱠᱷᱴᱟᱣ ᱠᱟᱛᱮᱜ ᱜᱮ ᱟᱠᱚ ᱫᱚ ᱟᱠᱚᱣᱟᱜ ᱡᱤᱭᱚᱱ ᱰᱟᱦᱟᱨ ᱫᱚᱠᱚ ᱢᱚᱱᱮ ᱠᱚ ᱯᱟᱨᱚᱢ ᱟᱹᱜᱩ ᱞᱮᱫᱟ ᱟᱨᱠᱤ᱾
ᱦᱳᱭ ᱦᱳᱭ ᱦᱳᱭ᱾ ᱦᱳᱭ᱾
ᱳ ᱮᱸ ᱡᱩᱜᱽ ᱵᱚᱫᱚᱞ ᱥᱟᱶ ᱥᱟᱶᱛᱮ᱾ ᱥᱟᱱᱟᱢ ᱠᱤᱪᱷᱩ ᱵᱚᱫᱚᱞ ᱚᱱᱟ ᱥᱟᱶᱛᱮ ᱟᱵᱚ ᱦᱚᱸ ᱵᱚᱫᱚᱞ ᱞᱟᱹᱠᱛᱤᱜ ᱠᱟᱱ ᱵᱟᱹᱫᱽ ᱵᱚᱫᱚᱞᱚᱜ ᱦᱩᱭᱩᱜ ᱛᱟᱵᱚᱱᱟ ᱪᱮᱫᱟᱜ ᱥᱮ ᱱᱚᱜ-ᱚᱭ ᱡᱩᱜᱽ ᱚᱠᱟ ᱞᱮᱠᱟ ᱪᱟᱞᱟᱜ ᱠᱟᱱᱟ ᱚᱱᱟ ᱞᱮᱠᱟ ᱛᱮᱵᱚᱱ ᱛᱟᱲᱟᱢ ᱞᱮᱠᱷᱟᱱ ᱧᱮᱞᱚᱜᱼᱟ ᱡᱮ ᱟᱵᱚ ᱥᱟᱶᱛᱮ ᱟᱵᱚᱨᱮᱱ ᱯᱚᱜ ᱯᱚᱝᱲᱟ ᱠᱚᱦᱚᱸ ᱟᱵᱚ ᱱᱟᱯᱟᱭ ᱥᱤᱠᱷᱱᱟᱹᱛ
ᱦᱮᱸ ᱮᱢ ᱫᱟᱲᱮᱭᱟᱠᱚᱣᱟᱵᱚᱱ ᱦᱳᱭ᱾ ᱦᱤᱡᱩᱜ ᱠᱟᱱ ᱟᱵᱚᱨᱮᱱ ᱜᱤᱫᱽᱨᱟᱹ ᱠᱚ, ᱛᱟᱨᱯᱚᱨ ᱩᱱᱠᱩ ᱠᱚᱨᱮᱱ ᱜᱤᱫᱽᱨᱟᱹ ᱠᱚᱦᱚᱸ ᱢᱤᱫᱴᱮᱱ ᱵᱷᱟᱜᱤ ᱜᱮ ᱥᱮᱪᱮᱫ ᱠᱚ ᱧᱟᱢ ᱫᱟᱲᱮᱭᱟᱜᱼᱟ ᱟᱨ ᱪᱮᱫ᱾ ᱦᱳᱭ᱾
ᱟᱨ ᱥᱮᱪᱮᱫ ᱫᱚ ᱱᱚᱝᱠᱟ ᱡᱮ ᱡᱚᱛᱚ ᱦᱚᱲᱜᱮ ᱞᱟᱹᱠᱛᱤ ᱠᱟᱱᱟ᱾ ᱥᱮᱪᱮᱫ ᱫᱚ ᱵᱟᱢ ᱥᱮᱪᱮᱫ ᱞᱮᱱᱠᱷᱟᱱ ᱞᱟᱹᱭ ᱵᱟᱝᱢᱟ ᱞᱟᱦᱟ ᱛᱮᱠᱚ ᱞᱟᱹᱭ ᱛᱟᱦᱮᱱᱟ ᱠᱩᱸᱧ ᱨᱮᱱ ᱨᱮᱴᱚ ᱡᱮᱢᱚᱱ ᱠᱩᱸᱧ ᱪᱷᱟᱨᱱᱟ ᱫᱟᱜ ᱪᱷᱟᱲᱟ ᱵᱟᱠᱚ ᱪᱮᱫ ᱦᱚᱸ ᱵᱟᱠᱚ ᱠᱚ ᱩᱨᱩᱢ ᱟᱠᱟᱫᱟ ᱟᱨᱠᱤ, ᱦᱮᱸᱚᱱᱟᱜᱮ ᱫᱩᱱᱭᱟᱹ᱾ ᱛᱟᱭ ᱟᱫᱚ ᱚᱱᱮ ᱚᱱᱠᱟ ᱟᱨᱠᱤ ᱵᱟᱝ ᱥᱮᱪᱮᱫ ᱞᱮᱱᱠᱷᱟᱱ ᱚᱱᱠᱟ ᱜᱮ ᱦᱩᱭᱩᱜᱼᱟ ᱚᱵᱚᱥ ᱛᱟ ᱦᱚᱸ ᱡᱮ ᱠᱩᱸᱧ ᱨᱮᱱ ᱨᱮᱴᱚ ᱞᱮᱠᱟ ᱜᱮ ᱵᱚᱱ ᱛᱟᱦᱮᱱᱟ ᱟᱵᱚ ᱫᱚ ᱫᱩᱱᱭᱟᱹ ᱨᱮᱦᱚᱸ ᱩᱱᱟᱹᱜ ᱠᱤᱪ ᱪᱷᱩ ᱟᱹᱨᱩ ᱯᱷᱮᱨᱟᱜ ᱠᱟᱱᱟ ᱥᱮ ᱥᱟᱬᱮᱥ ᱡᱩᱜᱽ ᱥᱟᱶᱛᱮ ᱟᱭᱢᱟ ᱞᱮᱠᱟᱱᱟᱜ ᱟᱜ ᱜᱟᱹᱰᱤ ᱜᱷᱚᱲᱟ ᱠᱚ ᱛᱮᱭᱟᱨᱚᱜ ᱠᱟᱱᱟ ᱥᱮ ᱟᱭᱢᱟ ᱞᱮᱠᱟ ᱱᱟᱜ ᱠᱤᱪᱷᱩ ᱠᱟᱹᱢᱤ ᱠᱚ ᱦᱩᱭᱩᱜ ᱠᱟᱱᱟ ᱱᱚᱣᱟ ᱠᱚᱦᱚᱸ ᱵᱟᱵᱚᱱ ᱵᱩᱡ ᱫᱟᱲᱮᱭᱟᱜᱼᱟ ᱡᱩᱫᱤ ᱵᱟᱝᱵᱚᱱ ᱥᱮᱪᱮᱫᱚᱜᱼᱟ ᱟᱨᱠᱤ᱾
ᱦᱮᱸ ᱦᱮᱸ ᱦᱮᱸ ᱴᱷᱤᱠ᱾